ᱮᱜ ᱡᱚᱦᱟᱨ ᱜᱮ ᱚᱝᱠᱮ ᱛᱟᱞᱦᱮ ᱱᱟᱯᱟᱭ ᱵᱟᱲᱟ ᱜᱮᱛᱚ ᱜᱚᱢᱠᱮ?
ᱦᱳᱭ ᱜᱚᱝᱠᱮ ᱱᱤᱛᱚᱜ ᱞᱮᱠᱟ ᱛᱮᱫᱚ ᱱᱟᱯᱟᱭ ᱜᱮ ᱢᱮᱱᱟᱜ ᱞᱤᱧᱟᱹ ᱾
ᱚ ᱟᱪᱪᱷᱟ ᱟᱪᱪᱷᱟ ᱟᱪᱪᱷᱟ ᱟᱨ ᱚᱲᱟᱜ ᱠᱚᱨᱮ ᱜᱮ ᱜᱚᱝᱠᱮ?
ᱦᱳᱭ ᱱᱤᱛᱚᱜ ᱞᱮᱠᱟ ᱫᱚ ᱡᱷᱚᱛᱚ ᱜᱮ ᱱᱟᱯᱟᱭ ᱜᱮ ᱟᱢᱜᱮ ᱚᱠᱟ ᱞᱮᱠᱟ?
ᱦᱳᱭ ᱟᱞᱮ ᱦᱚᱸ ᱜᱚᱝᱠᱮ ᱤᱧ ᱦᱚᱸ ᱮᱠᱷᱚᱱ ᱱᱟᱯᱟᱭ ᱵᱟᱲᱟ ᱜᱮ ᱟᱨ ᱚᱲᱟᱜ ᱠᱚᱨᱮᱱ ᱦᱚᱸ ᱮᱠᱷᱚᱱ ᱫᱚ ᱱᱟᱯᱟᱭ ᱵᱟᱲᱟ ᱜᱮ ᱾
ᱟᱪᱪᱷᱟ ᱟᱪᱪᱷᱟ ᱟᱹᱰᱤ ᱱᱟᱯᱟᱭ ᱱᱟᱯᱟᱭ ᱵᱚᱱ ᱛᱟᱦᱮᱸ ᱞᱮᱱᱠᱷᱟᱱ ᱜᱮ ᱢᱟ ᱱᱟᱯᱟᱭ ᱾
ᱦᱳᱭ ᱦᱳᱭ, ᱛᱟᱦᱞᱮ ᱜᱚᱝᱠᱮ ᱮᱠᱷᱚᱱ ᱛᱮᱦᱮᱧ ᱜᱟᱯᱟ ᱫᱚ ᱪᱮᱜ ᱵᱮᱱ ᱪᱮᱠᱟ ᱵᱟᱲᱟᱭᱫᱟ?
ᱟᱪᱪᱷᱟ ᱚᱱᱠᱟ ᱧᱮᱞ ᱚᱱᱠᱟ ᱫᱚ ᱪᱮᱜ ᱜᱮ ᱵᱟᱝ ᱚᱭ ᱛᱚ ᱾ ᱚᱲᱟᱜ ᱠᱚᱨᱮᱱᱟᱜ ᱪᱟᱥ ᱠᱟᱹᱢᱤ ᱠᱚᱜᱮ ᱾ ᱟᱫᱚ ᱱᱤᱛᱚᱜ ᱚᱠᱛᱚ ᱨᱮᱫᱚ ᱟᱫᱚ ᱚᱱᱠᱟ ᱫᱚ ᱪᱮᱜ ᱫᱚ ᱪᱮᱜ ᱦᱚᱸ ᱠᱟᱹᱢᱤ ᱵᱟᱝ ᱦᱩᱭᱩᱜ ᱠᱟᱱᱟ ᱾
ᱚ ᱟᱪᱪᱷᱟ ᱟᱪᱪᱷᱟ ᱪᱷᱟ ᱛᱟᱦᱞᱮ ᱪᱟᱥ ᱠᱚᱫᱚ ᱯᱮ ᱢᱟᱲᱟᱝ ᱤᱫᱤᱭᱫᱟ?
ᱦᱳᱭ ᱚᱝᱠᱮ ᱢᱤᱫᱴᱟᱝ ᱵᱟᱨᱭᱟ ᱡᱷᱚᱛᱚ ᱠᱷᱮᱛ ᱠᱚᱨᱮ ᱫᱚ ᱫᱟᱜ ᱠᱚᱫᱚ ᱵᱟᱝ ᱞᱟᱜᱟᱜ ᱠᱟᱱᱟ ᱚᱱᱠᱟ ᱢᱤᱫ ᱾ ᱢᱤᱫᱴᱟᱝ ᱵᱟᱨᱭᱟ ᱠᱷᱮᱛ ᱠᱚᱨᱮ ᱞᱟᱜᱟᱣ ᱠᱟᱱᱟ ᱚᱱᱟ ᱠᱚᱜᱮ ᱮᱦᱟᱢ ᱦᱩᱭ ᱠᱟᱱᱟ ᱾
ᱚ ᱟᱪᱪᱷᱟ ᱟᱪᱪᱷᱟ,
ᱦᱳᱭ ᱜᱚᱝᱠᱮ ᱟᱯᱮ ᱥᱮᱱ ᱫᱚ ᱛᱟᱦᱚᱞᱮ ᱫᱟᱜ ᱠᱚᱫᱚ ᱞᱟᱜᱟᱣ ᱠᱟᱱᱟ ᱥᱮ ᱵᱟᱝ?
ᱵᱟᱝ ᱜᱚᱝᱠᱮ ᱵᱟᱭ ᱡᱟᱹᱲᱤ ᱠᱟᱜ ᱞᱮᱭᱟ ᱞᱟᱹᱴᱩ ᱫᱚ ᱾ ᱮᱠᱷᱚᱱ ᱫᱚ ᱫᱟᱜ ᱠᱩ ᱵᱟᱝ ᱞᱟᱜᱟᱣ ᱠᱟᱱᱟ ᱠᱷᱮᱛ ᱠᱚᱨᱮ ᱫᱚ ᱚᱱᱟ ᱦᱚᱛᱮᱡ ᱛᱮ ᱟᱞᱮ ᱦᱚᱸ ᱮᱠᱷᱚᱱ ᱫᱚ ᱾ ᱮᱛᱚᱦᱚᱵ ᱫᱚ ᱟᱹᱣᱨᱤ ᱞᱮ ᱫᱟᱲᱤᱜ-ᱟ ᱾
ᱟᱪᱪᱷᱟ ᱟᱪᱪᱷᱟ, ᱛᱟᱞᱦᱮ ᱜᱚᱝᱠᱮ ᱟᱯᱮ ᱥᱮᱱ ᱫᱚ ᱚᱱᱠᱟ ᱯᱚᱨᱚᱵᱽ ᱠᱚᱫᱚ ᱪᱮᱫ ᱠᱚ ᱦᱩᱭᱩᱜ-ᱟ?
ᱦᱮᱸ ᱯᱚᱨᱚᱵᱽ ᱠᱚᱫᱚ ᱦᱩᱭᱩᱜ-ᱟ ᱡᱮ ᱡᱟᱦᱟᱸᱭ ᱟᱵᱚ ᱫᱚᱵᱚᱱ ᱢᱮᱱᱟ ᱢᱟᱨᱟᱝ ᱮᱸ ᱢᱟᱨᱟᱝ ᱯᱚᱨᱚᱵᱽ ᱫᱚᱠᱚ ᱢᱮᱱᱟ ᱥᱚᱨᱦᱟᱭ ᱛᱟᱯᱚᱨᱮ ᱵᱟᱦᱟ ᱾
ᱟᱪᱪᱷᱟ ᱟᱪᱪᱷᱟ,
ᱦᱳᱭ ᱟᱨ ᱟᱯᱮ ᱥᱮᱱ ᱫᱚ ᱜᱚᱝᱠᱮ?
ᱟᱞᱮ ᱥᱮᱱ ᱦᱚᱸ ᱚᱝᱠᱟ ᱫᱚ ᱚᱱᱟ ᱠᱚᱜᱮ ᱚᱱᱟ ᱥᱟᱶᱛᱮ ᱡᱮᱢᱚᱱ ᱵᱩᱨᱩ ᱵᱚᱸᱜᱟ ᱠᱚ ᱦᱳᱭᱳᱜ-ᱟ ᱾
ᱦᱳᱭ ᱦᱳᱭ,
ᱤᱠᱟᱞ, ᱟᱨ ᱛᱟᱦᱞᱮ ᱜᱚᱝᱠᱮ ᱟᱯᱮ ᱥᱮᱱ ᱫᱚ ᱚᱱᱠᱟ ᱾ ᱵᱟᱦᱟ ᱥᱚᱦᱨᱦᱟᱭ ᱨᱮᱫᱚ ᱚᱠᱟ ᱞᱮᱠᱟ ᱯᱮ ᱨᱟᱹᱥᱠᱟᱹᱭᱮᱜ-ᱟ?
ᱦᱮᱸ ᱜᱚᱝᱠᱮ ᱟᱞᱮ ᱥᱮᱱ ᱦᱚᱸ ᱵᱟᱦᱟ ᱥᱚᱨᱦᱟᱭ ᱨᱮᱫᱚᱞᱮ ᱨᱟᱹᱥᱠᱟᱹᱭ ᱫᱚᱞᱮ ᱨᱟᱹᱥᱠᱟᱹᱭ ᱜᱮᱭᱟ᱾
ᱴᱷᱤᱠ ᱜᱮᱞᱮ ᱨᱟᱹᱥᱠᱟᱹᱭ ᱜᱮᱭᱟ ᱵᱷᱟᱞᱤ ᱜᱮ ᱨᱟᱹᱥᱠᱟᱹ ᱦᱩᱭᱩᱜ ᱛᱟᱞᱮᱭᱟ, ᱛᱟᱦᱞᱮ ᱟᱯᱮ ᱫᱚ ᱪᱮᱜ ᱵᱚᱸᱜᱟ ᱯᱮ
ᱟᱪᱪᱷᱟ ᱟᱪᱪᱷᱟ ᱟᱞᱮ ᱥᱮᱱ ᱫᱚ ᱥᱚᱦᱨᱟᱭ ᱫᱚ ᱟᱞᱮᱥᱮᱱ ᱫᱚ ᱥᱚᱦᱚᱨᱟᱭ ᱵᱚᱸᱜᱟ ᱞᱮ ᱨᱮᱜᱮᱞ ᱥᱚᱨᱚᱦᱟᱭᱚᱜᱼᱟ᱾
ᱦᱳᱭ ᱦᱳᱭ᱾
ᱟᱯᱮ ᱥᱮᱱ ᱫᱚ ᱚᱠᱟᱞᱮᱠᱟ?
ᱟᱞᱮ ᱥᱮᱱ ᱫᱚ ᱥᱚᱨᱦᱟᱭ ᱵᱚᱸᱜᱟ ᱫᱚ ᱵᱟᱝᱞᱮ ᱥᱚᱨᱦᱟᱭᱚᱜᱼᱟ ᱯᱳᱥ ᱵᱚᱸᱜᱟ ᱞᱮ ᱥᱚᱨᱦᱟᱭᱚᱜᱼᱟ᱾ ᱟᱫᱚ ᱥᱮᱫᱟᱭ ᱠᱷᱚᱱ ᱜᱮ ᱦᱟᱲᱟᱢ ᱠᱚᱠᱚ ᱯᱩᱥ ᱵᱚᱸᱜᱟ ᱠᱷᱚᱭ ᱜᱮᱠᱚ ᱥᱚᱨᱦᱟᱭ ᱦᱮᱜ ᱠᱟᱱᱛᱮ ᱟᱞᱮ ᱦᱚᱸ ᱚᱱᱟ ᱫᱤᱱ ᱨᱮᱜᱮ ᱞᱮ ᱥᱚᱨᱦᱟᱭᱚᱜᱼᱟ ᱯᱩᱥ ᱵᱚᱸᱜᱟ ᱜᱮᱞᱮ ᱥᱚᱨᱦᱟᱭᱚᱜᱼᱟ᱾
ᱟᱪᱪᱷᱟ ᱟᱪᱪᱷᱟ ᱟᱹᱰᱤ ᱱᱟᱯᱟᱭ᱾ ᱟᱨ ᱛᱟᱦᱚᱞᱮ ᱜᱚᱝᱠᱮ ᱟᱯᱮᱥᱱ ᱫᱚ ᱦᱚᱜᱼᱚᱭ ᱡᱮᱢᱚᱱ ᱵᱟᱦᱟ ᱥᱚᱦᱨᱟᱭ ᱠᱚᱨᱮ ᱮᱠᱷᱚᱱ ᱫᱚ ᱟᱹᱰᱤ ᱡᱟᱭᱜᱟ ᱠᱚᱨᱮ ᱱᱤᱛᱚᱜ ᱫᱚ ᱚᱱᱠᱟ ᱰᱤᱡᱮ ᱵᱚᱠᱥ ᱟᱜᱩ ᱠᱚᱠᱚ ᱮᱦᱚᱵᱚ ᱜᱚᱫ ᱠᱟᱜᱼᱟ ᱟᱯᱮ ᱥᱮᱱ ᱫᱚ ᱚᱠᱟ ᱞᱮᱠᱟ?
ᱦᱮᱸ ᱟᱞᱮ ᱥᱮᱱ ᱦᱚᱸ ᱚᱱᱠᱟ ᱜᱮ ᱟᱫᱚ ᱟᱞᱮ ᱚᱱᱟ ᱠᱚᱨᱮ ᱫᱚ ᱮᱠᱷᱚᱱ ᱫᱚ ᱵᱟᱝ ᱧᱮᱞ ᱧᱟᱢ ᱠᱟᱱᱟ᱾ ᱛᱟᱦᱚᱞᱮ ᱡᱟᱦᱟᱸ ᱥᱮᱱ ᱦᱚᱸ ᱫᱟᱬᱟᱸ ᱫᱚ ᱦᱮᱞᱟᱣ ᱦᱩᱭ ᱠᱟᱱ ᱜᱮᱭᱟ, ᱛᱟᱦᱚᱞᱮ ᱩᱱᱠᱩ ᱠᱚᱫᱚ ᱠᱚ ᱰᱤᱡᱮ ᱵᱚᱠᱥ ᱠᱚᱫᱚ ᱠᱚ ᱟᱹᱜᱩᱭ ᱜᱮᱭᱟ᱾ ᱛᱟᱦᱮᱞᱮ ᱟᱞᱮ ᱮᱠᱷᱚᱱ ᱫᱚ ᱟᱞᱮ ᱥᱮᱜ ᱫᱚ ᱮᱠᱷᱚᱱ ᱫᱚ ᱩᱱᱟᱹᱜ ᱜᱟᱱ ᱫᱚ ᱪᱚ ᱪᱟᱹᱞᱩ ᱵᱟᱹᱱᱩᱜᱼᱟ ᱠᱟᱫᱟ ᱟᱫᱚ ᱦᱳᱭ ᱚᱝᱠᱟ ᱧᱮᱞ ᱧᱮᱞ ᱛᱮᱜᱮ ᱠᱚ ᱪᱟᱹᱞᱩᱜᱼᱟ ᱦᱟᱸᱜ ᱚᱱᱟ ᱦᱚᱸ᱾ ᱦᱳᱭ ᱮᱱᱮᱡ ᱥᱮᱨᱮᱧ ᱠᱚ ᱮᱠᱷᱚᱱ ᱫᱚ ᱵᱚᱱᱫᱚᱭ ᱦᱮᱞᱟᱜ ᱠᱟᱱᱟ ᱥᱮ ᱚᱱᱟ ᱛᱩᱢᱫᱟᱜ ᱴᱟᱢᱟᱠ ᱥᱮᱡ ᱫᱚ ᱠᱚᱢ ᱦᱮᱞᱟᱜ ᱠᱟᱱ ᱛᱟᱵᱚᱱᱟ ᱟᱨ ᱚᱱᱮ ᱰᱤᱡᱮ ᱵᱚᱠᱥ ᱡᱟᱦᱟᱸ ᱟᱵᱮᱱ ᱵᱮᱱ ᱜᱚᱝᱠᱮ ᱵᱮᱱ ᱞᱟᱹᱭ ᱠᱮᱫᱟ ᱡᱮ ᱚᱱᱮ ᱥᱟᱰᱮᱭᱟᱜ ᱡᱚᱱᱛᱨᱚ ᱛᱮᱵᱚᱱ ᱵᱟᱹᱲᱛᱤ ᱦᱮᱞᱟᱜ ᱠᱟᱱᱟ ᱚᱱᱛᱮ ᱜᱮᱵᱚᱱ ᱴᱟᱱᱟᱜ ᱠᱟᱱ ᱛᱟᱵᱚᱱᱟ ᱟᱵᱚᱣᱟᱜ ᱢᱚᱱ ᱠᱚᱫᱚ᱾
ᱱᱚᱝᱠᱟ ᱨᱮᱫᱚ ᱜᱚᱝᱠᱮ ᱛᱟᱦᱚᱞᱮ ᱟᱵᱚᱣᱟᱜ ᱮᱱᱮᱜ ᱥᱮᱨᱮᱧ ᱞᱟᱭᱼᱞᱟᱠᱪᱟᱨ ᱛᱟᱵᱚᱱ ᱢᱟ ᱟᱫᱽ ᱤᱫᱤᱜᱼᱟ ᱫᱤᱱ ᱫᱤᱱᱛᱮ᱾ ᱮᱠᱟᱞ ᱮᱠᱟᱞ, ᱛᱟᱦᱚᱞᱮ ᱜᱚᱝᱠᱮ ᱚᱱᱟ ᱠᱚ ᱵᱟᱨᱮᱛᱮ ᱟᱵᱮᱱ ᱚᱠᱟᱞᱮᱠᱟ ᱵᱮᱱ ᱩᱭᱦᱟᱹᱨᱟ?
ᱦᱮᱸ ᱜᱚᱝᱠᱮ ᱟᱹᱞᱤᱧᱟᱜ ᱩᱭᱦᱟᱹᱨ ᱫᱚ ᱦᱩᱭᱩᱜ ᱠᱟᱱᱟ ᱡᱮ ᱟᱵᱚ ᱚᱱᱠᱟ ᱦᱮᱸ ᱮᱴᱟᱜ ᱥᱮᱨᱮᱧ ᱛᱮ ᱥᱮ ᱚᱱᱮ ᱵᱟᱫᱽᱫᱚ ᱡᱚᱱᱛᱨᱚ ᱛᱮᱵᱚᱱ ᱮᱱᱮᱡᱚᱜ ᱠᱟᱱᱟ ᱚᱱᱟ ᱵᱟᱝ ᱠᱷᱟᱹᱛᱤᱨ ᱟᱵᱚᱣᱟᱜ ᱵᱟᱹᱦᱩ ᱛᱟᱭᱚᱢ ᱨᱮᱵᱚᱱ ᱛᱟᱦᱮᱸᱱ ᱠᱟᱱᱟ ᱮᱱᱮᱡ ᱥᱮᱨᱮᱧ ᱟᱵᱚᱣᱟᱜ ᱛᱟᱭᱚᱢ ᱨᱮ ᱛᱟᱦᱮᱸᱱ ᱠᱟᱱᱟ, ᱛᱟᱦᱚᱞᱮ ᱟᱵᱚ ᱡᱩᱫᱤ ᱵᱚᱱ ᱥᱮᱬᱟ ᱠᱮᱭᱟ ᱮᱱᱮᱡ ᱥᱮᱨᱮᱧ ᱨᱩ ᱠᱚᱵᱚᱱ ᱥᱮᱬᱟ ᱠᱮᱭᱟ ᱛᱟᱦᱚᱞᱮ ᱠᱷᱟᱱ ᱫᱚ ᱟᱵᱚ ᱦᱚᱸ ᱚᱱ ᱠᱟ ᱨᱟᱹᱥᱠᱟᱹ ᱡᱚᱝ ᱠᱚᱭᱟᱵᱚᱱ ᱵᱟᱦᱟ ᱥᱚᱨᱦᱟᱭ ᱠᱚᱨᱮ ᱵᱷᱟᱹᱞᱮ ᱵᱚᱱ ᱨᱟᱹᱥᱠᱟᱹ ᱡᱚᱝ ᱠᱮᱭᱟ᱾ ᱟᱨ ᱚᱱᱟ ᱦᱳᱭ ᱦᱳᱭ ᱟᱫᱚ ᱚᱱᱟᱜᱮ ᱵᱟᱵᱚᱱ ᱵᱟᱲᱟᱭ ᱛᱮ ᱵᱟᱵᱚᱱ ᱞᱟᱦᱟᱜᱼᱟ᱾ ᱟᱨ ᱞᱟᱦᱟᱛᱮᱱ ᱠᱚ ᱦᱚᱲ ᱠᱚᱫᱚ ᱵᱟᱠᱚ ᱞᱟᱦᱟᱜ ᱠᱟᱱᱟ ᱛᱟᱦᱚᱞᱮ ᱚᱱᱟ ᱵᱮᱜᱚᱨ ᱥᱮᱬᱟᱸᱞᱟᱭ ᱠᱷᱟᱱ ᱫᱚ ᱟᱵᱚ ᱦᱚᱸᱵᱚᱱ ᱞᱟᱦᱟ ᱠᱚᱜᱼᱟ ᱟᱵᱚᱨᱮᱱ ᱜᱤᱫᱟᱹᱨ-ᱯᱤᱫᱟᱹᱨ ᱠᱚ ᱮᱸ ᱚᱱᱟ ᱠᱚ ᱟᱸᱡᱚᱢ ᱛᱮᱠᱚ ᱩᱰᱩᱝ ᱠᱚᱜᱼᱟ᱾ ᱡᱮ ᱨᱩᱭ ᱫᱟ ᱥᱮ ᱨᱩᱭ ᱫᱟᱠᱚ ᱥᱮᱠᱚ ᱥᱮᱨᱮᱧᱮᱫᱟ, ᱛᱟᱦᱚᱞᱮ ᱚᱱᱮ ᱚᱱᱟ ᱠᱚ ᱞᱟᱹᱜᱤᱫ ᱛᱮᱜᱮ ᱢᱤᱫᱴᱮᱱ ᱡᱟᱦᱟᱸᱱᱟᱜ ᱟᱵᱚ ᱡᱩᱫᱤ ᱮᱸ ᱤᱥᱠᱩᱞ ᱞᱮᱠᱟ ᱦᱮᱸ ᱵᱚᱱ ᱵᱟᱱᱟᱣ ᱠᱮᱭᱟ ᱡᱮ ᱦᱳᱭ ᱡᱟᱦᱟᱸᱭ ᱵᱟᱲᱟᱭᱟ ᱩᱱᱤ ᱵᱩᱭ ᱥᱮᱬᱟ ᱟᱵᱚᱱ ᱠᱮᱭᱟ ᱛᱟᱦᱚᱞᱮ ᱠᱷᱟᱡ ᱵᱚᱱ ᱥᱮᱬᱟᱸ ᱫᱟᱲᱮᱭᱟᱜ ᱠᱮᱭᱟ᱾
ᱮᱠᱟᱞ ᱮᱠᱟᱞ ᱮᱠᱟᱞ ᱟᱹᱰᱤ ᱱᱟᱯᱟᱭ ᱜᱚᱝᱠᱮ, ᱱᱤᱛᱚᱜ ᱚᱠᱛᱚ ᱨᱮ ᱡᱩᱫᱤ ᱚᱱᱠᱟᱱᱟᱜ ᱥᱩᱵᱤᱫᱷᱟ ᱠᱚ ᱛᱟᱦᱮᱸ ᱠᱚᱜᱼᱟ ᱛᱟᱦᱚᱞᱮ ᱠᱷᱟᱱ ᱫᱚ ᱢᱤᱜᱴᱮᱝ ᱥᱮᱬᱟ ᱨᱮᱱᱟᱜ ᱦᱚᱸ ᱢᱤᱫᱴᱟᱝ ᱤᱭᱟᱹ ᱛᱟᱦᱮᱸ ᱠᱚᱜ-ᱟ᱾
ᱦᱳᱭ ᱦᱳᱭ ᱦᱳᱭ᱾
ᱮᱠᱟᱞ ᱮᱠᱟᱞ ᱚᱱᱠᱟ ᱧᱮᱞ ᱞᱮᱠᱷᱟᱱ ᱜᱚᱝᱠᱮ ᱢᱚᱱᱮ ᱢᱟ ᱢᱮᱱᱟᱜ ᱜᱮᱭᱟ ᱢᱮᱱᱠᱷᱟᱱ ᱚᱱᱠᱟ ᱥᱮᱬᱟᱸ ᱞᱮᱠᱟᱱ, ᱤᱭᱟᱹ ᱠᱚ ᱵᱟᱹᱱᱩᱜ ᱠᱷᱟᱹᱛᱤᱨ ᱛᱮ ᱚᱱᱠᱟ ᱚᱱᱟᱨᱮ ᱤᱭᱟᱹ ᱦᱚᱸ ᱵᱟᱝ ᱜᱟᱱᱚᱜ ᱠᱟᱱᱟ ᱡᱩᱫᱤ ᱟᱵᱚᱣᱟᱜ ᱥᱮᱬᱟᱸ ᱞᱮᱠᱟᱱᱟᱜ ᱢᱤᱫᱴᱟᱝ ᱡᱟᱦᱱᱟᱜ ᱠᱳᱪᱤᱝ ᱥᱮᱱᱴᱟᱨ ᱥᱮ ᱤᱭᱟᱹ ᱠᱚ ᱛᱟᱦᱮᱸ ᱠᱚᱜ-ᱟ᱾
ᱦᱳᱭ ᱦᱳᱭ,
ᱠᱚ ᱥᱮᱬᱟ ᱞᱟᱹᱜᱤᱫ ᱢᱤᱫᱴᱟᱝ ᱚᱱᱠᱟ ᱜᱚᱝᱠᱮ ᱠᱚᱠᱚ ᱛᱟᱦᱮᱸ ᱠᱚᱜ-ᱟ᱾
ᱦᱳᱭ ᱦᱳᱭ ᱾
ᱮᱸᱠᱟᱞ ᱮᱠᱟᱞ ᱾ ᱛᱟᱦᱚᱞᱮ ᱠᱷᱟᱱ ᱫᱚ ᱟᱵᱚᱣᱟᱜ ᱱᱤᱭᱟᱹ ᱥᱮᱬᱟ ᱨᱮ ᱟᱰᱤ ᱢᱤᱫᱴᱟᱝ ᱤᱭᱟᱹ ᱵᱚ ᱧᱟᱢ ᱠᱮᱭᱟ ᱾
ᱦᱳᱭ ᱾
ᱮᱠᱟᱞ ᱮᱠᱟᱞ ᱾
ᱛᱟᱦᱚᱞᱮ ᱜᱚᱝᱠᱮ ᱟᱯᱮ ᱫᱚ ᱟᱯᱮ ᱠᱚᱫᱚ ᱟᱯ ᱯᱮ ᱠᱚᱫᱚ ᱛᱟᱦᱚᱞᱮ ᱥᱚᱨᱦᱟᱭ ᱠᱚᱨᱮ ᱫᱚ ᱪᱮᱜ ᱞᱮᱠᱟ ᱯᱮ ᱮ ᱮᱱᱮᱡ ᱥᱮᱨᱮᱧᱚᱜ-ᱟ?
ᱮᱠᱟᱞ ᱮᱠᱟᱞ ᱟᱞᱮ ᱥᱮᱱ ᱜᱚᱝᱠᱮ ᱧᱮᱞ ᱞᱮᱠᱷᱟᱱ ᱫᱚ ᱥᱚᱦᱨᱟᱭ ᱨᱮᱫᱚ ᱚᱱᱠᱟ ᱫᱚ ᱤᱭᱟᱹ ᱠᱚᱫᱚ ᱵᱟᱝ ᱦᱮᱡ ᱠᱟᱱᱟ, ᱢᱮᱱᱠᱷᱟᱱ ᱟᱞᱮ ᱥᱮᱱ ᱫᱚ ᱱᱚᱸ-ᱚᱭ ᱵᱟᱦᱟ ᱨᱮᱫᱚ ᱤᱭᱟᱹ ᱠᱚᱠᱚ ᱮᱦᱚᱵ ᱜᱚᱫ ᱟᱠᱟᱜ-ᱟ᱾
ᱦᱳᱭ ᱦᱳᱭ ᱾
ᱮᱠᱟᱞ‌ ᱮᱠᱟᱞ ᱾
ᱩᱸᱻ ᱛᱟᱦᱚᱞᱮ ᱟᱯᱮ ᱫᱚ ᱛᱟᱦᱚᱞᱮ ᱥᱚᱨᱦᱟᱭ ᱠᱚᱨᱮ ᱫᱚ ᱛᱤᱱ ᱢᱟᱦᱟᱸ ᱯᱮ ᱥᱚᱨᱦᱟᱭᱚᱜ-ᱟ ᱜᱚᱝᱠᱮ?
ᱟᱞᱮ ᱥᱮᱱ ᱫᱚ ᱥᱚᱦᱨᱟᱭ ᱫᱚ ᱧᱮᱞ ᱞᱮᱠᱷᱟᱱ ᱫᱚ ᱢᱚᱬᱮ ᱢᱟᱦᱟᱸ ᱜᱮ ᱾ ᱟᱨ ᱵᱟᱦᱟ ᱫᱚ ᱯᱮ ᱢᱟᱦᱟᱸ, ᱮᱠᱟᱞ ‌ᱮᱠᱟᱞ ᱾
ᱵᱟᱦᱟ ᱫᱚ ᱯᱮ ᱢᱟᱦᱟᱸ ᱟᱨ ᱥᱚᱨᱦᱟᱭ ᱫᱚ ᱢᱚᱬᱮ ᱢᱟᱦᱟᱸ ᱛᱟᱭᱛᱚ ᱾ ᱦᱳᱭ ᱛᱟᱦᱞᱮ ᱟᱯᱮ ᱫᱚ ᱰᱟᱝᱨᱟ ᱠᱚᱯᱮ ᱠᱷᱩᱱᱴᱟᱹᱣ ᱵᱟᱲᱟ ᱠᱚ ᱜᱮᱭᱟ?
ᱦᱳᱭ ᱦᱳᱭ ᱟᱞᱮ ᱥᱮᱱ ᱫᱚ ᱚᱸ ᱰᱟᱝᱨᱟ ᱠᱷᱩᱱᱴᱟᱹᱣ ᱠᱚᱫᱚ ᱟᱹᱰᱤ ᱡᱟᱠ ᱡᱚᱢᱚᱠ ᱜᱮ ᱢᱟᱱᱟᱶᱟ ᱞᱮ ᱾
ᱚ ᱟᱪᱷᱟ ᱪᱷᱟ᱾
ᱮᱠᱟᱞ ᱮᱠᱟᱞ ᱜᱚᱝᱠᱮ ᱟᱯᱮ ᱥᱮᱱ ᱫᱚ ᱛᱟᱦᱚᱞᱮ ᱰᱟᱝᱨᱟ ᱜᱩᱱᱴᱟᱹᱣ ᱠᱚᱫᱚ ᱦᱩᱭᱩᱜ ᱜᱮᱭᱟ ᱥᱮ ᱵᱟᱝ?
ᱳᱭ ᱦᱳᱭ ᱦᱩᱭᱩᱜ ᱜᱮᱭᱟ ᱜᱚᱝᱠᱮ ᱚᱱᱠᱟ ᱜᱮ ᱡᱟᱢ ᱡᱚᱢᱚᱴ‌ ᱜᱮ ᱦᱩᱭᱩᱜ-ᱟ ᱜᱟᱰᱟᱝ ᱰᱟᱝᱨᱟ ᱦᱚᱸ ᱠᱩ ᱛᱚᱞᱮᱭᱟ ᱠᱷᱩᱱᱴᱤ ᱨᱮᱠᱚ ᱛᱚᱞᱮᱭᱟ ᱾
ᱟᱪᱪᱷᱟ ᱟᱪᱪᱷᱟ ᱾
ᱦᱳᱭ ᱾
ᱟᱞᱮ ᱥᱮᱱ ᱫᱚ ᱡᱮᱢᱚᱱ ᱰᱟᱝᱨᱟ ᱠᱷᱩᱱᱴᱟᱹᱣ ᱦᱚᱸ ᱟᱰᱤ ᱨᱟᱹᱥᱠᱟᱹ ᱜᱮ ᱛᱩᱢᱫᱟᱜ ᱴᱟᱢᱟᱠ ᱟᱛᱮᱜ ᱥᱟ ᱛᱮᱜ ᱟᱰᱤ ᱦᱚᱲ ᱟᱰᱤ ᱨᱟᱹᱥᱠᱟᱹ ᱜᱮ ᱵᱩᱡᱷᱟᱹᱜ-ᱟ ᱢᱤᱫᱴᱟᱝ ᱢᱟᱴᱷ ᱨᱮ ᱟᱰᱤ ᱦᱚᱲ ᱢᱟᱱᱮ ᱟᱰᱤ ᱨᱟᱹᱥᱠᱟᱹ ᱜᱮ ᱵᱩᱡᱷᱟᱹᱜ-ᱟ ᱦᱚᱲ ᱠᱚ ᱧᱮᱞ ᱛᱮᱦᱚᱸ᱾
ᱦᱳᱭ ᱦᱳᱭ ᱦᱳᱭ ᱾
ᱮᱠᱟᱞ‌ ᱮᱠᱟᱞ ᱜᱚᱝᱠᱮ ᱾
ᱛᱟ ᱜᱚᱝᱠᱮ ᱟᱨᱚ ᱤᱴᱟᱜ ᱠᱩ ᱯᱚᱨᱚᱯ ᱥᱮ ᱯᱟᱛᱟ ᱠᱩ ᱪᱤᱫ ᱦᱩᱭᱩᱜ-ᱟ ᱜᱚᱝᱠᱮ ᱟᱯᱮ ᱥᱩᱨ ᱥᱩᱯ ᱯᱩᱨ ᱠᱚᱨᱮ ᱫᱚ?
ᱟᱞᱮ ᱥᱩᱨ ᱥᱩᱯᱩᱨ ᱠᱚᱨᱮ ᱫᱚ ᱚᱱᱠᱟ ᱧᱮᱞ ᱞᱮᱠᱷᱟᱱ ᱫᱚ ᱡᱮᱢᱚᱱ ᱵᱩᱨᱩ ᱵᱚᱸᱜᱟ ᱾
ᱦᱳᱭ ᱟᱪᱪᱷᱟ ᱟᱪᱪᱷᱟ ᱦᱮᱸ ᱟᱸᱡᱚᱢ ᱫᱚ ᱟᱫᱚ ᱚᱠᱟ ᱵᱩᱨᱩ?
ᱚᱱᱛᱮ ᱫᱚ ᱦᱚᱸᱜ-ᱚᱭ ᱟᱞᱮ ᱥᱩᱨ ᱨᱮᱜᱮ ᱦᱚᱸᱜ-ᱚᱭ ᱡᱮᱢᱚᱱ ᱩᱸᱻ ᱡᱷᱟᱲᱜᱽᱨᱟᱢ ᱥᱮᱜ ᱨᱮ ᱢᱮᱱᱟᱜ-ᱟ᱾
ᱦᱳᱭ ᱦᱳᱭ᱾
ᱮᱠᱟᱞ, ᱚᱱᱟ ᱠᱚᱨᱮᱜᱮ ᱚᱸᱰᱮ, ᱟᱹᱰᱤ ᱨᱟᱹᱥᱠᱟᱹ ᱜᱮ ᱚᱸᱰᱮ ᱦᱚᱸ ᱦᱩᱭᱩᱜ-ᱟ᱾
ᱦᱳᱭ ᱦᱳᱭ ᱦᱳᱭ᱾
ᱮᱠᱟᱞ ᱮᱠᱟᱞ᱾ ᱚᱸᱰᱮ ᱦᱚᱸ ᱟᱰᱤ ᱥᱟᱸᱜᱤᱧ ᱥᱟᱸᱜᱤᱧ ᱠᱷᱚᱱᱟᱜ ᱚᱱᱟ ᱧᱮᱞ ᱞᱟᱹᱜᱤᱫ ᱛᱮᱦᱚᱸ ᱦᱚᱲ ᱠᱩ ᱦᱤᱡᱩᱜ ᱜᱮᱭᱟ᱾
ᱦᱳᱭ ᱦᱳᱭ ᱦᱳᱭ᱾
ᱟᱹᱰᱤ ᱨᱟᱹᱥᱠᱟᱹ ᱢᱟᱱᱮ ᱚᱱᱟ ᱡᱚᱠᱷᱚᱱ ᱯᱚᱨᱚᱵᱽ ᱥᱮ ᱢᱮᱞᱟ ᱦᱩᱭᱩᱜ, ᱯᱟᱛᱟ ᱦᱩᱭᱩᱜ ᱫᱚ ᱩᱱ ᱚᱠᱛᱚ ᱫᱚ ᱟᱹᱰᱤ ᱨᱟᱹᱥᱠᱟᱹ ᱜᱮ ᱥᱮ ᱟᱨ ᱠᱷᱟᱹᱞᱤ ᱟᱵᱩ ᱥᱟᱱᱛᱟᱲ ᱜᱮ᱾ ᱩᱱ ᱚᱠᱛᱚ ᱨᱮᱫᱚ ᱚᱸᱰᱮ ᱫᱚᱠᱚ ᱥᱮᱞᱮᱫᱚᱜ-ᱟ ᱢᱟᱱᱮ ᱟᱰᱤ ᱨᱟᱹᱥᱠᱟᱹ ᱜᱮ ᱵᱩᱡᱷᱟᱹᱜ-ᱟ᱾
ᱦᱳᱭ ᱦᱳᱭ᱾
ᱟᱨ ᱚᱸᱰᱮ ᱦᱚᱸ ᱟ ᱫᱚᱠᱟᱱ ᱠᱚ ᱧᱮᱞ ᱞᱮᱠᱷᱟᱱ ᱫᱚ ᱟᱵᱚ ᱥᱟᱱᱛᱟᱲᱟᱜ᱾ ᱡᱟᱦᱟᱸ ᱠᱚ ᱛᱩᱢᱫᱟᱜ, ᱴᱟᱢᱟᱠ ᱚᱱᱟ ᱥᱟᱶᱛᱮ ᱟᱵᱚ ᱢᱟᱱᱮ ᱥᱟᱱᱛᱟᱲ ᱠᱚ ᱚᱠᱟ ᱡᱟᱦᱟᱸ ᱠᱟᱹᱢᱤ ᱠᱚᱨᱮ ᱞᱟᱜᱟᱜ ᱛᱟᱵᱚ ᱫᱚ। ᱚᱝᱠᱟᱱᱟᱜ ᱤᱭᱟᱹ ᱠᱚᱦᱚᱸ ᱟᱹᱰᱤ ᱠᱚ ᱟᱹᱜᱩᱭ ᱜᱮᱭᱟ।
ᱦᱳᱭ᱾
ᱮᱠᱟᱞ ᱮᱠᱟᱞ᱾ ᱜᱚᱝᱠᱮ ᱛᱟᱦᱞᱮ ᱟᱯᱮ ᱥᱮᱱ ᱫᱚ ᱚᱝᱠᱟ ᱯᱚᱨᱚᱵᱽ ᱠᱚ ᱥᱮ ᱯᱟᱛᱟ ᱠᱚᱫᱚ ᱪᱮᱫ ᱠᱚ ᱦᱩᱭᱩᱜ-ᱟ?
ᱦᱳᱭ ᱜᱚᱝᱠᱮ ᱟᱞᱮ ᱥᱮᱫ ᱫᱚ ᱚᱱᱠᱟ ᱫᱚ ᱵᱩᱨᱩ ᱯᱟᱛᱟ ᱫᱚ ᱵᱟᱹᱱᱩᱜ ᱠᱟᱫ ᱛᱟᱞᱮᱭᱟ ᱟᱞᱮ ᱫᱚ ᱮᱢᱱᱤ ᱡᱟᱦᱟᱸ ᱮᱻ ᱵᱤᱫᱩ ᱪᱟᱸᱫᱟᱱ ᱦᱩᱭᱩᱜ ᱛᱟᱞᱮᱭᱟ ᱚᱱᱮ ᱚᱱᱟ ᱜᱮᱞᱮ ᱢᱟᱱᱟᱣᱟ ᱵᱤᱫᱩ ᱪᱟᱸᱫᱟᱱ ᱛᱟᱨᱯᱚᱨᱮ ᱮᱸᱜᱻ ᱮᱱᱮᱡ ᱥᱮᱨᱮᱧ ᱦᱚᱸ ᱦᱩᱭ ᱫᱚ ᱦᱩᱭᱩᱜ ᱛᱟᱞᱮ ᱜᱮᱭᱟ, ᱟᱨ ᱚᱱᱮ ᱯᱟᱸᱪᱮᱭ ᱥᱮᱯᱴᱮᱢᱵᱚᱨ ᱚᱱᱟ ᱦᱚᱸ ᱜᱩᱨᱩ ᱜᱚᱝᱠᱮᱭᱟᱜ ᱦᱤᱞᱳᱜ ᱦᱚᱸ ᱦᱩᱭᱩᱜ ᱛᱟᱞᱮ ᱜᱮᱭᱟ।
ᱟᱪᱪᱷᱟ, ᱟᱪᱪᱷᱟ ᱟᱹᱰᱤ ᱢᱟ ᱟᱹᱰᱤ ᱱᱟᱯᱟᱭ ᱜᱚᱝᱠᱮ ᱛᱟᱦᱞᱮ ᱚᱱᱟ ᱫᱚ ᱚᱠᱟᱞᱮᱠᱟ ᱨᱟᱹᱥᱠᱟᱹ ᱯᱮ ᱡᱟᱠ ᱡᱚᱢᱚᱠ ᱯᱮ ᱢᱟᱱᱟᱣᱟ᱾
ᱦᱮᱸ ᱡᱮ ᱦᱤᱞᱳᱜ ᱵᱤᱫᱩ ᱪᱟᱸᱫᱟᱱ ᱡᱟᱦᱟᱸ ᱦᱤᱞᱳᱜ ᱯᱩᱡᱟᱹ ᱦᱩᱭᱩᱜ-ᱟ ᱮᱱ ᱦᱤᱞᱳᱜ ᱫᱚ ᱦᱮᱸ ᱜᱤᱫᱽᱨᱟᱹ ᱠᱚᱠᱚ ᱦᱤᱡᱩᱜ-ᱟ ᱮᱢᱱᱤ ᱯᱚᱥᱟᱫ ᱵᱷᱳᱜᱽ ᱠᱚ᱾ ᱵᱤᱛᱚᱨᱚᱱ ᱦᱩᱭᱩᱜ-ᱟ ᱛᱟᱯᱚᱨᱮ ᱜᱤᱫᱽᱨᱟᱹ ᱠᱚ ᱮᱸᱻ ᱟᱵᱨᱤᱛᱤ ᱯᱷᱟᱵᱨᱤᱛᱤ ᱠᱚ ᱞᱟᱹᱭᱟ, ᱡᱟᱸᱦᱟᱱᱟᱜ ᱚᱱᱩᱥᱴᱷᱟᱱ ᱫᱚ ᱦᱩᱭᱩᱜ ᱜᱮᱭᱟ᱾ ᱮᱱᱮᱡ ᱥᱮᱨᱮᱧ ᱛᱮᱦᱮᱱᱟ, ᱫᱚᱝ ᱞᱟᱜᱽᱲᱮ ᱛᱮᱦᱮᱱᱟ᱾
ᱦᱳᱭ ᱦᱳᱭ ᱦᱳᱭ᱾
ᱦᱳᱭ᱾ ᱟᱥᱮ ᱯᱟᱥᱮ ᱨᱮᱱ ᱟᱹᱛᱩ ᱨᱮᱱ, ᱟᱹᱛᱩ ᱴᱚᱞᱟ ᱨᱮᱱ ᱠᱚ ᱦᱤᱡᱩᱜ-ᱟ ᱚᱸᱰᱮ ᱫᱚᱝ ᱮᱱᱮᱡ ᱥᱮᱨᱮᱧ᱾ ᱠᱩ ᱛᱮᱸᱦᱮᱱᱟ᱾
ᱟᱪᱪᱷᱟ ᱟᱹᱰᱤ ᱡᱟᱠ ᱡᱚᱢᱚᱠ ᱜᱮ ᱛᱟᱦᱞᱮ ᱜᱚᱝᱠᱮ ᱢᱟᱱᱟᱣᱟᱯᱮ?
ᱦᱳᱭ ᱦᱳᱭ ᱦᱳᱭ᱾
ᱟᱪᱪᱷᱟ, ᱟᱹᱰᱤ ᱱᱟᱯᱟᱭ ᱜᱚᱝᱠᱮ᱾ ᱟᱞᱮ ᱥᱮᱱ ᱦᱚᱸ ᱚᱱᱟ ᱫᱚ ᱦᱩᱭᱩᱜ ᱜᱮᱭᱟ ᱟᱹᱰᱤ ᱡᱟᱸᱠ ᱡᱚᱢᱚᱠ ᱜᱮ᱾ ᱡᱮᱢᱚᱱ ᱮᱱᱮᱡ ᱥᱮᱨᱮᱧ ᱚᱱᱟ ᱥᱟᱶᱛᱮ ᱦᱩᱰᱤᱧ ᱜᱤᱫᱟᱹᱨ ᱠᱚ ᱢᱟᱹᱭ ᱵᱟᱹᱵᱩ ᱛᱟᱠᱚᱣᱟᱜ ᱟᱹᱰᱤ ᱞᱮᱠᱟᱱᱟᱜ ᱠᱷᱮᱸᱞᱳᱰ ᱦᱮᱯᱨᱟᱣ ᱠᱚ ᱛᱟᱸᱦᱮᱱᱟ᱾
ᱦᱳᱭ ᱦᱳᱭ ᱦᱳᱭ᱾
ᱮᱠᱟᱞ, ᱚᱱᱟ ᱥᱟᱶᱛᱮ ᱡᱮᱢᱚᱱ ᱢᱟᱨᱟᱝ ᱦᱚᱲᱟᱜ ᱧᱮᱞ ᱞᱮᱠᱷᱟᱱ ᱦᱚᱸ ᱟᱹᱰᱤ ᱞᱮᱠᱟᱱᱟᱜ ᱚᱱᱠᱟ ᱤᱭᱟᱹ ᱠᱚ ᱛᱟᱸᱦᱮᱱ ᱜᱮᱭᱟ
ᱦᱳᱭ।
ᱚᱱᱟ ᱥᱟᱶᱛᱮ ᱮᱱᱮᱡ ᱥᱮᱨᱮᱧ ᱢᱟ ᱢᱮᱱᱟᱜ ᱜᱮᱭᱟ ᱟᱵᱚᱣᱟᱜ ᱥᱮᱨᱣᱟ ᱨᱮᱭᱟᱜ।
ᱦᱳᱭ।
ᱮᱴᱟᱜ ᱮᱴᱟᱜ ᱟᱨ ᱛᱟᱦᱚᱞᱮ ᱜᱚᱝᱠᱮ, ᱟᱯᱮ ᱥᱮᱱ ᱫᱚ ᱟᱨᱚ ᱚᱱᱠᱟ ᱤᱭᱟᱹ ᱠᱚᱫᱚ, ᱫᱟᱬᱟᱱ ᱡᱟᱭᱜᱟ ᱠᱚᱫᱚ
ᱦᱮᱸ ᱜᱚᱝᱠᱮ ᱟᱞᱮ ᱥᱮᱱ ᱫᱚ ᱢᱮᱱᱟᱜ ᱫᱚ ᱫᱟᱬᱟᱱ ᱡᱟᱭᱜᱟ ᱫᱚ ᱥᱟᱺᱜᱤᱧᱚᱜ ᱟᱞᱮ, ᱳᱭ ᱚᱡᱳᱫᱽᱫᱷᱟ ᱢᱮᱱᱟᱜ ᱟᱠᱟᱫ ᱛᱟᱞᱮᱭᱟ ᱟᱞᱮ ᱫᱚ ᱚᱡᱳᱫᱽᱫᱷᱟ ᱡᱟᱦᱟᱸ ᱞᱚᱣᱟᱨ ᱰᱮᱢ ᱟᱯᱟᱨ ᱰᱮᱢ ᱠᱚ ᱞᱟᱹᱭᱮᱫ ᱫᱚ ᱚᱱᱮ ᱚᱸᱰᱮ ᱜᱮ ᱫᱟᱬᱟᱱ ᱡᱟᱭᱜᱟ ᱫᱚ ᱟᱞᱮ ᱫᱚᱼᱼ ᱴᱩᱭᱩᱨᱤ ᱩᱸ ᱴᱩᱨᱤᱥᱴ ᱠᱚ ᱦᱤᱡᱩᱜᱼᱟ, ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱧᱮᱧᱮᱞ। ᱛᱟᱦᱮᱸᱱ ᱨᱮᱭᱟᱜ ᱡᱟᱭᱜᱟ ᱦᱚᱸ ᱢᱮᱱᱟᱜ ᱟᱠᱟᱫᱟ, ᱧᱤᱫᱟᱹ ᱛᱟᱦᱮᱸᱱ ᱨᱮᱭᱟᱜ ᱡᱟᱭᱜᱟ। ᱡᱟᱦᱟᱸ ᱫᱚᱠᱳ ᱵᱷᱟᱲᱟ ᱚᱲᱟᱜ ᱠᱚ ᱞᱟᱹᱭ ᱫᱚ, ᱦᱳᱭ।
ᱟᱹᱰᱤ ᱱᱟᱯᱟᱭ ᱜᱚᱢᱠᱮ।
ᱛᱚ ᱜᱚᱝᱠᱮ ᱟᱯᱮ ᱥᱮᱫ ᱦᱚᱸ ᱫᱟᱬᱟ ᱡᱟᱭᱜᱟ ᱫᱚ ᱢᱮᱱᱟᱜ ᱜᱮᱭᱟ ᱛᱟᱦᱚᱞᱮ?
ᱟᱞᱮ ᱥᱮᱱ ᱫᱚ ᱚᱱᱠᱟ ᱫᱟᱬᱟ ᱡᱟᱭᱜᱟ ᱧᱮᱞ ᱛᱮᱫᱚ, ᱚᱱᱠᱟ ᱫᱚ ᱵᱟᱹᱱᱩᱜᱼᱟ। ᱟᱞᱮᱥᱮᱱ ᱫᱚ ᱚᱱᱠᱟ ᱵᱤᱨ ᱠᱚᱜᱮ ᱡᱟᱹᱥᱛᱤ ᱫᱚ ᱢᱮᱱᱟᱜᱼᱟ, ᱟᱫᱚ ᱚᱱᱠᱟ ᱫᱟᱬᱟᱱ ᱞᱮᱠᱟᱱ ᱡᱟᱭᱜᱟ ᱠᱚᱫᱚ ᱚᱱᱠᱟ ᱫᱚ ᱵᱟᱹᱱᱩᱜᱼᱟ।
ᱚ ᱟᱪᱪᱷᱟ ᱟᱪᱪᱷᱟ, ᱛᱟᱦᱚᱞᱮ ᱟᱯᱮ ᱥᱮᱫ ᱫᱚ ᱛᱟᱦᱚᱞᱮ ᱡᱚ ᱵᱤᱞᱤ ᱠᱚ ᱫᱚᱢᱮ ᱜᱮ ᱡᱟᱹᱥ।
ᱮᱠᱟᱞ ᱮᱠᱟᱞ, ᱮᱠᱟᱞ ᱮᱠᱟᱞ ᱡᱚ ᱵᱤᱞᱤ ᱠᱚᱫᱚ ᱟᱹᱰᱤ ᱡᱟᱹᱥᱛᱤ ᱜᱮ ᱧᱮᱞᱚᱜᱼᱟ ᱟᱞᱮ ᱥᱮᱱ ᱫᱚ ᱾
ᱟᱪᱪᱷᱟ, ᱦᱮᱸ ᱜᱚᱝᱠᱮ ᱚ ᱟᱞᱮ ᱥᱮᱱ ᱫᱚ ᱵᱤᱨ ᱵᱩᱨᱩ ᱠᱚᱫᱚ ᱚᱱᱠᱟ ᱫᱚ ᱵᱟᱹᱱᱩᱜ ᱠᱟᱫ ᱛᱮ ᱟᱞᱮ ᱫᱚ ᱡᱚ ᱵᱤᱞᱤ ᱠᱚᱦᱚᱸ ᱵᱮᱥᱤ ᱫᱚ ᱵᱟᱞᱮ ᱧᱮᱞ ᱧᱟᱢᱟ
ᱟᱪᱪᱷᱟ ᱟᱪᱪᱷᱟ ᱾
ᱦᱳᱭ ᱦᱳᱭ ᱾
ᱛᱟᱦᱚᱞᱮ ᱜᱚᱝᱠᱮ ᱟᱯᱮ ᱥᱮᱱ ᱚᱝᱠᱟ ᱵᱩᱨᱩ ᱠᱚ ᱫᱟᱬᱟᱱ ᱠᱚᱨᱮ ᱪᱟᱞᱟᱣ ᱞᱮᱱᱠᱷᱟᱱ ᱯᱮᱲᱟ ᱞᱮ ᱜᱮᱭᱟᱯᱮ ᱛᱚ?
ᱦᱳᱭ ᱦᱳᱭ ᱦᱮᱸ ᱦᱮᱸ᱾
ᱮᱠᱟᱞ ᱮᱠᱟᱞ, ᱛᱟᱦᱚᱞᱮ ᱪᱟᱞᱟᱜ ᱦᱩᱭᱩᱜᱼᱟ ᱚᱠᱛᱚ ᱠᱚ ᱧᱟᱢ ᱞᱮᱱᱠᱷᱟᱱ ᱾
ᱦᱳᱭ ᱦᱳᱭ ᱦᱳᱭ ᱾
ᱟᱫᱚ ᱜᱚᱝᱠᱮ ᱚᱱᱠᱟ ᱵᱩᱨᱩ ᱠᱚᱨᱮ ᱫᱚ ᱚᱱᱠᱟ ᱛᱟᱸᱦᱮᱱ ᱵᱮᱵᱚᱥᱛᱟ ᱥᱮ ᱡᱚᱢ ᱨᱮᱱᱟᱜ ᱵᱮᱵᱚᱥᱛᱷᱟ ᱠᱚᱫᱚ ᱦᱮᱱᱟᱜ ᱟᱥᱮ ᱵᱟᱝ?
ᱦᱳᱭ ᱡᱚᱛᱚ ᱜᱮ ᱥᱟᱱᱟᱢ ᱜᱮ ᱢᱮᱱᱟᱜ ᱠᱟᱫᱟ, ᱨᱮᱥᱴᱩᱨᱮᱱᱴ ᱢᱮᱱᱟᱜ ᱠᱟᱫᱟ, ᱦᱳᱴᱮᱞ ᱢᱮᱱᱟᱜ ᱠᱟᱫᱟ, ᱛᱟᱸᱦᱮᱱ ᱨᱮᱭᱟᱜ ᱚᱲᱟᱜ ᱢᱮᱱᱟᱜ ᱠᱟᱫᱟ ᱡᱟᱸᱦᱟ ᱠᱚᱫᱚ ᱠᱚ ᱢᱮᱱ ᱵᱷᱟᱲᱟ ᱚᱲᱟᱜ, ᱛᱟᱨᱯᱚᱨᱮ ᱧᱮᱞ ᱛᱮᱭᱟᱜ ᱦᱚᱸ ᱡᱟᱜᱟ ᱜᱮ ᱵᱷᱟᱹᱜᱤ ᱦᱚᱸ ᱢᱮᱱᱟᱜ ᱟᱠᱟᱜ ᱜᱮᱭᱟ ᱾ ᱚᱱᱟ ᱡᱟᱦᱟᱸ ᱠᱩ ᱞᱟᱹᱭᱮᱫ ᱫᱚ ᱞᱳᱣᱟᱨ ᱰᱮᱢ, ᱟᱯᱟᱨ ᱰᱮᱢ ᱚᱸᱰᱮ ᱫᱚ ᱥᱟᱺᱜᱤᱧ ᱥᱟᱺᱜᱤᱧ ᱦᱚᱲ ᱠᱚ ᱠᱚ ᱦᱤᱡᱩᱜᱼᱟ ᱧᱮᱧᱮᱞ ᱾
ᱦᱳᱭ ᱦᱳᱭ ᱦᱳᱭ᱾
ᱦᱳᱭ ᱾
ᱟᱹᱰᱤ ᱱᱟᱯᱟᱭ ᱜᱚᱢᱠᱮ ᱾ ᱟᱪᱪᱷᱟ ᱾ ᱦᱳᱭ ᱛᱚ ᱜᱚᱝᱠᱮ ᱢᱟ ᱛᱟᱦᱚᱞᱮ, ᱱᱚᱝᱠᱟ ᱜᱮ ᱨᱚᱯᱚᱲ ᱦᱩᱭᱩᱜᱼᱟ, ᱚᱠᱛᱚ ᱠᱚ ᱧᱟᱢ ᱞᱮᱱᱠᱷᱟᱱ ᱨᱚᱯᱚᱲ ᱦᱩᱭᱩᱜᱼᱟ᱾
ᱦᱳᱭ ᱦᱳᱭ ᱦᱳᱭ ᱦᱳᱭ, ᱴᱷᱤᱠ ᱜᱚᱢᱠᱮ, ᱡᱚᱦᱟᱨ ᱜᱮ ᱢᱟ ᱾
ᱡᱚᱦᱟᱨ ᱜᱚᱢᱠᱮ ᱡᱚᱦᱟᱨ ᱜᱮ ᱾